ᱦᱟᱜ
ᱦᱮᱸ ᱨᱚᱲ ᱟᱸᱡᱚᱢᱚᱜ ᱠᱟᱱᱟᱹᱤᱧᱟᱹᱜ
ᱦᱳᱭ ᱟᱸᱡᱚᱢᱚᱜ ᱠᱟᱱᱟ
ᱟᱪᱷᱟ ᱮ ᱛᱟᱦᱞᱮ ᱪᱮᱫ ᱮᱢ ᱪᱤᱠᱟᱭ ᱦᱮᱸ ᱟᱸᱡᱚᱢᱫᱟᱹᱧ ᱵᱟᱦᱮᱨ ᱠᱷᱚᱱ ᱡᱟᱦᱱᱟᱜ ᱵᱟᱝ ᱟᱸᱡᱚᱢᱚᱜ ᱠᱟᱱᱟ ᱛᱚ
ᱵᱟᱝ ᱟᱸᱡᱚᱢᱚᱜ ᱠᱟᱱᱟ ᱤᱧᱟᱹᱜ
ᱦᱮᱸ ᱴᱷᱤᱠ ᱜᱮᱭᱟ ᱟᱧᱡᱚᱢᱚᱠ ᱵᱟᱭᱨ ᱠᱷᱚᱱ ᱪᱮᱫ ᱦᱚᱸ ᱵᱟᱝ ᱟᱸᱡᱚᱢᱸᱡᱚᱢᱚᱜ ᱠᱟᱱᱟ
ᱴᱷᱤᱠ ᱜᱮᱭᱟ ᱴᱩᱯᱤᱜ ᱞᱟᱹᱭ ᱢᱮ
ᱦᱟᱺᱰᱤ ᱤᱫᱤ ᱠᱟᱛᱮ ᱜᱟᱞ ᱢᱟᱨᱟᱣ ᱦᱩᱭ ᱠᱟᱱᱟ᱾
ᱪᱮᱜ ᱦᱟᱺᱱᱰᱤ᱾
ᱦᱮᱸ ᱯᱟᱹᱨᱟᱹ ᱯᱟᱹᱣᱨᱟᱹ ᱦᱟᱺᱰᱤ ᱱᱚᱣᱟ ᱠᱚ ᱨᱮᱱᱟᱜ ᱠᱟᱛᱷᱟᱧ ᱞᱟᱹᱭᱟᱜ-ᱟ᱾
ᱵᱟᱝ ᱚᱱᱠᱟ ᱢᱟ ᱡᱟᱦᱟ ᱱᱟᱜ ᱠᱟᱛᱷᱟ ᱵᱟᱝ ᱦᱳᱭ ᱠᱟᱱᱟ᱾
ᱟᱪᱪᱷᱟ ᱮᱸᱜ ᱱᱤᱛᱚᱜ ᱧᱮᱞᱚᱜ ᱠᱟᱱᱟ ᱱᱚᱣᱟ᱾ ᱯᱟᱹᱣᱨᱟᱹ ᱦᱟᱺᱰᱤᱱ ᱦᱟᱸᱜ ᱟᱹᱰᱤ ᱜᱮ ᱨᱮ ᱥᱮ ᱚᱨᱥᱚᱝ ᱡᱟᱦᱟᱸ ᱫᱚ ᱥᱟᱱᱛᱟᱲ ᱛᱮ ᱫᱚ ᱚᱨᱥᱚᱝ᱾ ᱱᱚᱣᱟ ᱤᱫᱤ ᱠᱟᱛᱮᱜ ᱢᱤᱫ ᱵᱟᱨ ᱠᱟᱛᱷᱟᱢ ᱞᱟᱹᱭ ᱫᱟᱲᱮᱭᱟ ᱾
ᱦᱚᱸ ᱦᱳᱭ ᱡᱟᱦᱟᱸᱭ ᱯᱟᱹᱣᱨᱟᱹ ᱦᱟᱺᱰᱤ ᱠᱚ ᱵᱮᱵᱚᱦᱟᱨ ᱮᱜ-ᱟ᱾ ᱚᱱ ᱠᱩᱣᱟᱜ᱾ ᱦᱚᱲᱢᱚ ᱦᱚᱸ ᱵᱟᱹᱲᱤ ᱡᱚᱜ ᱠᱟᱱ ᱛᱟᱠᱚᱣᱟ ᱦᱳᱭ ᱥᱮ᱾ ᱟᱨ ᱞᱟᱹᱭᱤᱹᱧ ᱠᱤ᱾ ᱦᱚᱲᱢᱚ ᱨᱮ ᱩᱱᱤᱭᱟᱜ ᱟᱭᱢᱟ ᱞᱮᱠᱟᱱ ᱡᱤᱱᱤᱥ ᱠᱚ ᱦᱚᱸ ᱵᱟᱹᱲᱤ ᱜᱚᱜ-ᱟ ᱟᱨ᱾ ᱚᱱᱟ ᱥᱟᱣ ᱥᱟᱣ ᱛᱮ ᱩᱱᱤᱭᱟᱜ ᱜᱷᱟᱨᱚᱸᱡᱽ ᱨᱮ ᱦᱚᱸ ᱟᱭᱢᱟ ᱞᱮᱠᱟᱱ ᱚᱥᱟᱱᱛᱤ ᱦᱳᱭᱳᱜ ᱛᱟᱭᱟ᱾ ᱟᱨ ᱠᱟᱨᱚᱱ᱾ ᱡᱩᱫᱤ ᱩᱱᱤ ᱵᱟᱯᱞᱟ ᱢᱮᱱᱟᱭᱟ ᱮᱱ ᱠᱷᱟᱱ ᱜᱷᱟᱨᱚᱸᱡᱽ ᱵᱟᱹᱲᱤ ᱡᱚᱜ ᱛᱟᱭᱟ ᱟᱨ ᱡᱩᱫᱤ ᱩᱱᱤ ᱵᱟᱭ ᱵᱟᱯᱞᱟᱣᱟ ᱮᱱ ᱠᱷᱟᱱ᱾ ᱩᱱᱤᱭᱟᱜ ᱞᱟᱭᱤᱯᱷ ᱦᱚᱸ ᱵᱟᱹᱲᱤᱜ ᱦᱳᱭ ᱫᱟᱲᱮᱜ-ᱟ᱾ ᱪᱮᱫᱟᱜ ᱥᱮ ᱢᱮᱜᱴᱮᱜ ᱚᱝᱠᱟᱱ ᱱᱟᱥᱟ ᱠᱟᱱᱟ ᱚᱱᱟ ᱫᱚ ᱡᱟᱦᱟᱸ ᱠᱚ ᱞᱟᱹᱭᱼᱟ᱾ ᱢᱟᱛᱞᱚᱵᱽ ᱚᱝᱠᱟ ᱱᱟᱥᱟ ᱢᱟ ᱵᱟᱝ ᱠᱟᱵᱤ ᱮᱠᱥᱯᱮᱨᱤᱢᱮᱱᱴ ᱦᱩᱭ ᱟᱠᱟᱱᱟ ᱵᱟᱴ ᱧᱮᱞᱚᱜ ᱠᱟᱱᱟ ᱫᱩᱱᱭᱟᱹ ᱨᱮ᱾
ᱡᱮ ᱦᱟᱺᱰᱤ ᱠᱚ ᱧᱩᱭ ᱛᱟᱦᱮᱱᱟ ᱵᱟᱝ ᱠᱚ ᱫᱤᱥᱟᱹᱭ ᱛᱟᱦᱮᱱᱟ ᱡᱷᱚᱜᱽᱲᱟᱜ ᱟᱠᱚ ᱚᱲᱟᱜ ᱨᱮ᱾ ᱟᱹᱰᱤ ᱜᱟᱱ ᱫᱟᱞ ᱛᱟᱯᱟᱢ ᱦᱚᱸ ᱦᱩᱭᱩᱜ ᱛᱟᱠᱚ ᱛᱟᱦᱮᱸᱱᱟ᱾
ᱚᱱᱟ ᱥᱟᱣ ᱥᱟᱣ ᱛᱮ ᱡᱩᱫᱤ ᱚᱱᱟ ᱚᱲᱟᱜ ᱨᱮᱱ ᱜᱤᱫᱽᱨᱟᱹ ᱠᱚ ᱢᱮᱱᱟᱜ ᱠᱚᱣᱟ ᱛᱚ ᱮᱱᱠᱷᱟᱱ ᱩᱱᱤ ᱠᱟᱹᱴᱤᱡ ᱠᱷᱚᱱ ᱚᱱᱟ ᱠᱚᱭ ᱧᱮᱞᱟ᱾ ᱛᱚ ᱩᱱᱤᱭᱟᱜ᱾ ᱩᱸ ᱢᱟᱱᱮ ᱩᱱᱤᱭᱟᱜ ᱵᱨᱮᱱ ᱨᱮ ᱵᱚᱛᱚᱨ ᱵᱷᱤᱡᱟᱹ ᱟᱭᱟ ᱟᱨ᱾ ᱪᱮᱜ ᱤᱧ ᱞᱟᱹᱭᱼᱟ᱾ ᱢᱟᱱᱮ ᱟᱭᱢᱟ ᱜᱟᱱ ᱱᱳᱠᱥᱟᱱ ᱦᱳᱭᱳᱜ ᱛᱮᱦᱮᱱᱟ ᱦᱳᱭ ᱥᱮ᱾
ᱩᱸ ᱮᱻ ᱴᱷᱤᱠ ᱮᱻ ᱴᱷᱤᱠ ᱠᱟᱛᱷᱟ ᱠᱚᱜᱮᱢ ᱞᱟᱹᱭ ᱠᱟᱜ-ᱟᱱ ᱦᱟᱸᱜ᱾ ᱦᱮᱸ ᱥᱮ᱾ ᱡᱮᱞᱮᱠᱟ ᱟᱹᱰᱤ ᱯᱟᱹᱣᱨᱟᱹ ᱦᱚᱸ ᱱᱤᱛᱚ ᱜᱟᱜ ᱚᱠᱛᱚ ᱨᱮ ᱧᱮᱞᱚᱜ ᱠᱟᱱᱟ ᱟᱹᱰᱤ ᱜᱮ ᱥᱚᱝ ᱯᱟᱲᱟᱜ ᱜᱷᱟᱨᱚᱸᱡᱽ ᱨᱮ ᱛᱟᱢ ᱟᱨ ᱥᱚᱢᱟᱡᱽ ᱨᱮ ᱛᱟᱢ᱾ ᱟᱸᱜ ᱚᱝᱠᱟ ᱜᱮ ᱟᱢ ᱱᱤᱡᱮ ᱛᱚᱢ ᱟᱸᱜ ᱱᱤᱡᱮ ᱪᱮᱛᱟᱱ ᱨᱮ ᱛᱚ ᱚᱨᱥᱚᱝ ᱯᱟᱲᱟᱜ ᱠᱟᱱ᱾ ᱜᱮ ᱚᱱᱟ ᱦᱚᱸ ᱟᱢ ᱵᱟᱹᱲᱤ ᱡᱚᱜ ᱠᱟᱱᱟᱢ ᱚᱱᱟ ᱥᱟᱣ ᱛᱮ᱾ ᱟᱢᱟᱜ ᱜᱷᱟᱨᱚᱸᱡᱽ ᱮᱢ ᱵᱟᱹᱲᱤᱡ ᱮᱫᱟ ᱚᱱᱟ ᱥᱟᱣ ᱛᱮ ᱟᱢ ᱤᱡ ᱜᱤᱫᱽᱨᱟᱹ᱾ ᱚᱱᱟ ᱧᱮᱞ ᱦᱟᱨᱟᱭ ᱫᱟᱭ ᱦᱮᱸ ᱥᱮ ᱟᱫᱚ ᱩᱱᱤ ᱩᱝ᱾ ᱠᱟᱭ ᱧᱮᱞ ᱫᱟ ᱟᱡ ᱦᱚᱸ ᱥᱮᱬᱟᱭ ᱫᱟᱭ ᱚᱸᱰᱮ ᱠᱷᱚᱱ ᱦᱟᱸᱜ᱾ ᱛᱟᱨ ᱯᱚᱨᱮ ᱩᱱᱤ ᱥᱮᱲᱟᱭ ᱫᱟᱭ ᱛᱟᱨ ᱯᱚᱨᱮ ᱦᱮᱸ ᱩᱱᱤ᱾ ᱩᱱᱤ ᱥᱮᱲᱟ ᱞᱮᱠᱷᱟᱱᱮ ᱚᱱᱟ ᱯᱚᱨᱮ ᱟᱨᱚ ᱟᱭᱟᱜ ᱱᱮᱠᱥᱴ ᱡᱟᱦᱟᱸᱭ ᱠᱚ ᱦᱤᱡᱩᱜ ᱠᱟᱱᱟ᱾ ᱟᱻᱚ ᱯᱚᱨᱮᱨ ᱫᱤᱱ ᱨᱮᱱ ᱩᱝᱠᱩ ᱦᱚᱸ ᱚᱝᱠᱟ ᱜᱮ ᱥᱮᱢ ᱚᱱᱟ ᱜᱮ ᱟᱹᱪᱩᱨ ᱪᱟᱞᱟᱜ ᱠᱟᱱᱟ ᱦᱮᱸ ᱥᱮ᱾ ᱟᱨ ᱢᱮᱜᱴᱮᱱ ᱦᱚᱲ ᱢᱮᱜᱴᱮᱱ ᱵᱟᱹᱲᱤᱡᱚᱜ ᱤᱫᱤᱜ-ᱟ ᱫᱤᱱ ᱫᱤᱱ ᱛᱮ ᱠᱟᱨᱚᱱ ᱟᱡ ᱮᱠᱞᱟ ᱫᱚ ᱦᱟᱸᱜ ᱵᱟᱭ ᱧᱩᱭᱟ, ᱟᱡ ᱥᱟᱶᱛᱮ ᱟᱨᱚ ᱟᱭᱢᱟ ᱜᱟᱱ ᱚᱝᱠᱟ ᱟᱹᱰᱤ ᱞᱮᱠᱟᱱ ᱚᱱᱠᱟᱱ, ᱚᱨᱥᱚᱝ ᱠᱚ ᱯᱟᱲᱟᱜ ᱠᱟᱱᱟ᱾ ᱟᱨ ᱛᱟᱨᱯᱚᱨᱮ ᱮᱜ, ᱱᱚᱸᱰᱮᱱᱟᱜ ᱦᱟᱺᱰᱤ ᱠᱚ ᱵᱚᱸᱜᱟ ᱵᱩᱨᱩ ᱨᱮᱱᱟᱜ ᱠᱟᱛᱷᱟ ᱠᱚ ᱞᱟᱹᱭᱫᱟ ᱦᱮᱸᱥᱮ? ᱛᱚ ᱟᱢ ᱪᱮᱫ ᱞᱮᱠᱟᱢ ᱢᱚᱱᱮᱭᱟ ᱱᱚᱶᱟ? ᱱᱚᱰᱮ ᱦᱚᱸ ᱟᱹᱰᱤᱜᱟᱱ ᱮᱯᱮᱨ ᱦᱮᱸᱰᱮᱡ ᱢᱮᱱᱟᱜᱼᱟ᱾ ᱮᱯᱮᱨ ᱦᱮᱰᱮᱡ ᱢᱟᱱᱮ ᱟ ᱵᱟᱰᱟᱭᱟᱢ ᱜᱮᱭᱟᱢ?
ᱵᱟᱝ᱾
ᱮᱯᱮᱨ ᱦᱮᱰᱮᱡ ᱢᱟᱱᱮ, ᱮᱸ ᱵᱷᱟᱭᱞᱮᱱᱼᱼ ᱡᱚᱛᱮ ᱞᱮᱠᱟᱱᱟᱜ ᱡᱟᱦᱟᱱᱟᱜ ᱜᱮ ᱟᱨᱠᱤ, ᱡᱟᱦᱟᱸ ᱫᱚ ᱟᱨ ᱪᱮᱫ ᱠᱚ ᱞᱟᱹᱭᱮᱫᱼᱟ᱾ ᱟᱹᱰᱤ ᱦᱚᱲᱟᱜ ᱟᱹᱰᱤ ᱨᱚᱠᱚᱢ ᱢᱚᱛ ᱢᱮᱱᱟᱜ ᱛᱟᱠᱚᱣᱟ, ᱠᱤᱪᱷᱩ ᱦᱚᱲ ᱫᱚᱠᱚ ᱞᱟᱹᱭᱫᱟ᱾ ᱱᱚᱣᱟ ᱴᱷᱤᱠ ᱜᱮᱭᱟ, ᱠᱤᱪᱷᱩ ᱦᱚᱲ ᱫᱚᱠᱚ ᱞᱟᱹᱭᱫᱟ ᱵᱟᱝ ᱴᱷᱤᱠ ᱜᱮᱭᱟ᱾ ᱱᱚᱶᱟ ᱤᱫᱤᱠᱟ ᱠᱟᱛᱮᱜ, ᱡᱟᱦᱟᱸᱱᱟᱜ ᱢᱤᱫᱵᱟᱨ ᱠᱟᱛᱷᱟᱢ ᱞᱟᱹᱭᱟ?
ᱟ ᱡᱟᱦᱟᱸ ᱵᱚᱸᱜᱟᱼ ᱵᱩᱨᱩ ᱠᱟᱛᱮᱢ ᱞᱟᱹᱭ ᱠᱮᱜᱼᱟ?
ᱦᱮᱸ, ᱦᱟᱺᱰᱤ ᱵᱚᱸᱜᱟ ᱵᱩᱨᱩ ᱨᱮᱱᱟᱜ ᱠᱟᱛᱷᱟᱧ ᱞᱟᱹᱭ ᱠᱮᱜᱼᱟ᱾
ᱦᱳᱭ ᱛᱳ ᱤᱧᱫᱚ ᱵᱟᱹᱧ ᱵᱟᱰᱟᱭᱟ, ᱡᱮ ᱮᱛᱚᱦᱚᱵ ᱠᱷᱚᱱ ᱪᱮᱫ ᱞᱮᱠᱟ ᱠᱚ ᱵᱚᱸᱜᱟᱼᱵᱩᱨᱩ ᱟᱹᱜᱩᱭᱮᱫ ᱠᱟᱱᱟ, ᱢᱮᱱᱠᱷᱟᱱ ᱧᱮᱞ ᱧᱮᱞᱛᱮ ᱱᱚᱣᱟ ᱧᱮᱞ ᱦᱤᱡᱩᱜ ᱠᱟᱱᱟ ᱠᱤ ᱟᱵᱚ ᱫᱚ ᱦᱟᱯᱲᱟᱢ ᱠᱚᱼᱼ ᱞᱟᱦᱟ ᱠᱷᱚᱱᱜᱮ ᱪᱚᱰᱚᱨ ᱫᱚ ᱢᱮᱱᱟᱜ ᱛᱟᱵᱚᱱᱟ, ᱦᱳᱭᱥᱮ? ᱢᱮᱱᱠᱷᱟᱱ ᱤᱧᱟᱹᱜ ᱢᱮᱱᱛᱮᱫᱚ, ᱱᱚᱣᱟ ᱫᱚ ᱵᱟᱭ ᱢᱮᱱᱮᱫ ᱠᱟᱱᱟ ᱠᱤ ᱟᱵᱚ ᱦᱟᱯᱲᱟᱢ ᱠᱚ ᱧᱩᱛᱩᱢ ᱵᱚᱱ ᱵᱚᱸᱜᱟ ᱵᱩᱨᱩᱭᱟᱵᱚᱱ, ᱪᱚᱰᱚᱨᱟ ᱟᱨ ᱚᱱᱟ ᱫᱚ ᱱᱟᱦᱟᱜ ᱚᱲᱟᱜ ᱨᱮᱱ ᱦᱚᱲᱮ ᱧᱩᱭᱟ᱾ ᱦᱮᱸ ᱡᱟᱦᱟᱸ ᱠᱚ ᱧᱩᱭ ᱛᱟᱦᱮᱱᱟ, ᱡᱟᱦᱟᱸ ᱪᱟᱯᱮᱜ ᱨᱮᱱᱟᱜ ᱠᱟᱱᱟ ᱚᱱᱟ ᱫᱚ ᱧᱩ ᱫᱟᱲᱮᱜᱼᱟ᱾ ᱠᱚ ᱢᱮᱱᱠᱷᱟᱱ ᱚᱱᱟ ᱨᱮᱫᱚ, ᱱᱚᱣᱟ ᱫᱚ ᱵᱟᱝ ᱢᱮᱱᱮᱫᱼᱟ ᱠᱤ ᱵᱟ ᱥᱟᱨᱮᱡ ᱠᱟᱱᱟ, ᱛᱤᱱᱟᱹᱜ ᱦᱺᱰᱤ ᱚᱱᱟ ᱱᱟᱦᱟᱜ ᱧᱩ ᱵᱩᱞ ᱠᱟᱛᱮᱜ ᱡᱷᱚᱜᱽᱲᱟᱜ ᱢᱮ ᱥᱮ ᱡᱟᱦᱱᱟᱜ ᱜᱷᱟᱸᱟᱨᱚᱸᱧᱡᱽ ᱨᱮ ᱚᱥᱟᱱᱛᱤ ᱢᱮ, ᱚᱱᱠᱟ ᱫᱚ ᱡᱟᱦᱟᱱᱟᱜ ᱵᱟᱭ ᱞᱟᱹᱭᱮᱜᱼᱟ᱾ ᱟᱨ ᱡᱟᱦᱟᱸᱭ ᱱᱚᱶᱟ ᱦᱟᱺᱰᱤ ᱧᱩ ᱠᱟᱛᱮ ᱟᱭᱢᱟ ᱞᱮᱠᱟᱱ ᱦᱚᱲ ᱠᱚ ᱵᱟᱹᱲᱤᱡᱚᱜ ᱠᱟᱱᱟ, ᱛᱚ ᱚᱱᱟᱛᱤᱧ ᱞᱟᱹᱭᱟ ᱠᱤ ᱱᱚᱶᱟ ᱨᱮᱫᱚ ᱡᱟᱹᱥᱛᱤ ᱜᱟᱛᱮ ᱠᱟᱛᱮᱜ ᱠᱚ ᱪᱟᱞᱟᱜ ᱠᱟᱱᱟ, ᱟᱭᱢᱟ ᱞᱮᱠᱟᱱ ᱦᱚᱲ ᱫᱚ ᱦᱳᱭᱥᱮ? ᱠᱟᱨᱚᱱ ᱢᱤᱫᱴᱮᱱ ᱜᱟᱛᱮ ᱤᱭᱟᱹ ᱛᱮᱦᱚᱸᱠᱚ ᱵᱟᱹᱲᱤᱜᱚᱜ ᱠᱟᱱᱟ᱾ ᱟᱨ ᱜᱟᱛᱮ ᱵᱟᱝ ᱠᱟᱛᱮᱫ ᱢᱤᱫᱴᱮᱱ ᱚᱝᱠᱟᱱᱟ ᱟᱫᱚᱛ ᱡᱟᱦᱟᱸᱭ ᱡᱩᱫᱤ ᱢᱤᱫ ᱫᱚᱢᱮ ᱦᱮᱣᱟᱭᱮᱱᱟ, ᱟᱨ ᱡᱩᱫᱤ ᱚᱱᱟ ᱵᱟᱭ ᱵᱟᱹᱜᱤᱭᱟ ᱛᱚ ᱮᱱᱠᱷᱟᱱ ᱩᱱᱤ ᱵᱟᱹᱭ ᱵᱟᱹᱭ ᱛᱮ ᱵᱟᱹᱭ ᱵᱟᱹᱭ ᱛᱮ ᱚᱱᱟᱢ ᱪᱮᱫ ᱠᱚ ᱞᱟᱹᱭᱟ, ᱢᱟᱱᱮ ᱟᱫᱚᱛ ᱞᱟᱜᱟᱣᱭᱟ᱾ ᱩᱱᱤ ᱚᱱᱟ ᱵᱟᱭ ᱵᱮᱵᱚᱦᱟᱨᱟ ᱛᱚ, ᱮᱱᱠᱷᱟᱱ ᱦᱮᱸ ᱦᱮᱣᱭᱟᱜᱼᱟᱭ᱾ ᱵᱟᱭ ᱵᱮᱵᱚᱦᱟᱨᱟ ᱛᱚ, ᱮᱱᱠᱷᱟᱱ ᱩᱱᱤ ᱵᱷᱟᱹᱜᱤ ᱵᱟᱭ ᱵᱩᱡᱷᱟᱹᱣᱟ, ᱢᱟᱱᱮ ᱵᱮᱥ ᱵᱟᱭ ᱵᱩᱡᱷᱟᱹᱣᱟ ᱪᱮᱫᱟᱜ ᱥᱮ ᱱᱚᱝᱠᱟᱧ ᱧᱮᱞᱮᱫ ᱠᱟᱱᱟ, ᱢᱤᱫᱴᱮᱱ ᱟᱞᱮᱨᱮᱱ ᱨᱤᱞᱮᱴᱤᱵᱷ ᱨᱮᱜᱮ ᱚᱱᱠᱟ ᱢᱮᱱᱟᱜᱼᱟ ᱡᱟᱦᱟᱸᱭ ᱫᱚ ᱫᱟᱫᱟ ᱦᱟᱲᱮ ᱦᱳᱭᱳᱜᱼᱟ᱾ ᱟᱹᱰᱤ ᱜᱟᱱ ᱚᱞ ᱯᱟᱲᱦᱟᱣ ᱠᱟᱛᱮᱜ, ᱮᱸ ᱠᱟᱨᱚᱱ ᱫᱚ ᱩᱱᱤᱭᱟᱜ ᱫᱚ ᱯᱨᱚᱵᱞᱮᱢ ᱠᱩᱪ ᱚᱨᱜᱮ ᱛᱟᱦᱮᱸ ᱞᱮᱱ ᱛᱟᱭᱟ ᱴᱷᱤᱠ ᱥᱮ᱾
ᱟᱪ
ᱛᱚ ᱚᱱᱠᱟᱛᱮ ᱵᱟᱹᱭ ᱵᱟᱹᱭᱛᱮ ᱩᱱᱤ ᱢᱚᱛᱞᱚᱵ ᱦᱟᱺᱰᱤ ᱥᱮᱫ ᱮ ᱴᱟᱱᱟᱣ ᱮᱱᱟ ᱢᱟᱱᱮ ᱟᱡ ᱩᱱᱤ ᱟᱭᱟᱜ ᱢᱟᱭᱤᱱᱰ ᱟᱸᱜ ᱟᱭᱟᱜ ᱢᱚᱱᱮ ᱛᱮᱱᱟᱜ ᱢᱮᱱᱟᱜᱼᱟ ᱡᱟᱦᱟᱸ ᱫᱚ ᱮᱱᱤᱴᱟᱭᱤᱢ ᱱᱟᱥᱟᱨᱮ ᱫᱚᱦᱚ ᱠᱟᱛᱟᱭᱟ ᱛᱟᱠᱤ ᱩᱱᱤ ᱥᱟᱭᱫᱚ ᱚᱝᱠᱟᱱ ᱩᱱᱤ ᱥᱟᱶᱛᱮ ᱚᱝᱠᱟᱱ ᱜᱷᱚᱴᱚᱱᱟ ᱜᱷᱚᱴᱟᱣ ᱠᱟᱱ ᱛᱟᱦᱮᱱᱟ, ᱚᱱᱟ ᱪᱟᱞᱛᱮᱛᱮ ᱩᱱᱤ ᱦᱟᱺᱰᱤ ᱧᱩᱭ ᱮᱦᱚᱵ ᱠᱮᱫᱮᱜᱼᱟ, ᱟᱨ ᱱᱤᱛᱚᱜ ᱦᱟᱺᱰᱤ ᱠᱤ ᱩᱱᱤ ᱢᱮᱫᱼᱼ ᱛᱮᱜ ᱵᱟᱲᱤᱡ ᱰᱟᱦᱟᱨ ᱨᱮ ᱤᱫᱤ ᱠᱮᱫᱮᱭᱟ ᱠᱟᱨᱚᱱ ᱵᱟᱲᱤᱡ ᱰᱟᱦᱟᱨ ᱨᱮ ᱤᱫᱤ ᱠᱟᱛᱮᱜ ᱜᱟᱯᱟ ᱫᱤᱱ ᱩᱱᱤ ᱥᱟᱶᱛᱮ ᱪᱮᱫ ᱦᱩᱭᱩᱜᱭᱼᱟ, ᱚᱱᱟ ᱱᱤᱛᱚᱜ ᱵᱩᱡᱷᱟᱹᱣ ᱟᱹᱰᱤ ᱢᱩᱥᱠᱤᱞ ᱜᱮᱭᱟ ᱦᱚᱲᱢᱚ ᱫᱚ ᱩᱱᱤᱭᱟᱜ ᱵᱟᱹᱲᱤᱡ ᱪᱟᱵᱟᱣ ᱟᱠᱟᱱ ᱛᱟᱭᱟ ᱯᱩᱨᱟᱹ ᱢᱟᱱᱮ ᱯᱩᱨᱟᱹ ᱢᱚᱡᱽ ᱮ ᱛᱟᱦᱮᱸ ᱞᱮᱮᱱᱟ ᱦᱟᱴᱟ ᱠᱟᱴᱟᱭ ᱛᱟᱦᱮᱸ ᱞᱮᱱᱟ ᱟᱨ ᱱᱤᱛᱚᱜ ᱫᱚ ᱯᱩᱨᱟᱹ ᱦᱟᱺᱱ ᱰᱤ ᱧᱩ ᱧᱩ ᱛᱮ ᱪᱮᱫ ᱠᱚ ᱞᱟᱹᱭᱟ ᱢᱚᱛᱞᱚᱵ ᱠᱤ ᱨᱚᱦᱚᱲ ᱪᱟᱵᱟ ᱠᱟᱛᱮᱜ ᱠᱚ ᱯᱷᱩᱞᱟᱹᱣ ᱪᱟᱵᱟᱜ ᱛᱟᱦᱮᱱᱟ ᱥᱮ, ᱩᱱᱤᱭᱟᱜ ᱡᱩᱫᱤ ᱞᱤᱵᱷᱟ. ᱨ ᱜᱮ ᱠᱷᱟᱨᱟᱯᱚᱜ ᱛᱟᱭᱟ ᱮᱱᱠᱷᱟᱱ ᱩᱱᱤᱭᱟᱜ ᱵᱞᱟᱰ ᱡᱟᱦᱟᱸ ᱠᱚ ᱢᱮᱱᱟ ᱚᱱᱟᱨᱮ ᱦᱟᱸᱜ ᱵᱞᱟᱰ ᱨᱮᱱᱟᱜ ᱢᱟᱛᱨᱟ ᱫᱚ ᱠᱚᱢ ᱱᱟ ᱢᱟᱭᱟᱢ ᱨᱮᱱᱟᱜ ᱫᱚ ᱟᱨ ᱫᱟᱜ ᱨᱮᱱᱟᱜ ᱦᱟᱸᱜ ᱡᱟᱹᱥ ᱛᱤᱠ ᱠᱟᱱ ᱛᱟᱭᱟ ᱵᱟᱹᱭ ᱵᱟᱹᱭ ᱛᱮ ᱛᱚ, ᱩᱱᱤ ᱵᱩᱡᱷᱟᱹᱣ ᱵᱟᱭ ᱧᱟᱢᱮᱜ ᱠᱟᱱᱟ ᱠᱤ ᱪᱮᱫ ᱤᱧ ᱪᱮᱠᱟᱹᱭᱮᱫᱟ ᱢᱮᱱᱠᱷᱟᱱ ᱱᱤᱭᱟᱹ ᱦᱟᱞᱚᱛ ᱨᱮᱦᱚᱸ ᱩᱱᱤ ᱥᱮ ᱞᱟᱹᱭᱟᱭ ᱠᱤ ᱤᱧ ᱫᱚ ᱚᱱᱟ ᱵᱮᱜᱚᱨ ᱵᱮᱥ ᱵᱟᱹᱧ ᱵᱩᱡᱷᱟᱹᱣᱟ᱾
ᱟᱪᱪᱷᱟ ᱟᱨ ᱴᱷᱤᱠ ᱠᱟᱛᱷᱟ ᱜᱮᱢ ᱧᱮᱞ ᱞᱟᱹᱭ ᱟᱠᱟᱫᱟ᱾ ᱱᱚᱝᱠᱟ ᱜᱮ ᱱᱟᱜ ᱜᱚᱴᱟ ᱧᱮᱞᱚᱜᱚᱜ ᱠᱟᱱᱟ ᱛᱟᱨᱯᱚᱨᱮ ᱡᱟᱦᱟᱱᱟᱜ ᱜᱮ ᱟᱢᱟᱜ ᱟᱨ ᱯᱨᱚᱵᱞᱮᱢ ᱠᱚ ᱦᱩᱭᱩᱜᱼᱟ, ᱡᱮ ᱥᱚᱞᱤᱭᱚᱥᱚᱱ ᱞᱟᱹᱜᱤᱫ ᱫᱚ ᱱᱮᱥᱟ ᱡᱤᱱᱤᱥ ᱫᱚ ᱟᱞᱚᱢ ᱟᱹᱜᱩᱭᱟ ᱱᱚᱣᱟ ᱫᱚ ᱟᱢᱟᱜ ᱯᱨᱚᱵᱞᱮᱢ ᱟᱨ ᱦᱚᱸ ᱡᱟ. ᱥᱛᱤᱭᱟ ᱱᱚᱣᱟ ᱫᱚ ᱵᱟᱝ ᱮ ᱪᱟᱵᱟᱭ ᱛᱟᱢᱟ ᱦᱮᱸ ᱥᱮ, ᱦᱚᱸᱜ ᱱᱚᱣᱟ ᱠᱟᱛᱷᱟ ᱜᱮ ᱱᱟᱜ ᱵᱟᱝᱠᱚ ᱵᱩᱡᱽ ᱫᱟᱲᱮᱭᱟᱜ ᱠᱟᱱᱟ, ᱛᱟᱨᱯᱚᱨᱮ ᱱᱚᱣᱟ ᱦᱟᱺᱰᱤ ᱵᱚᱸᱜᱟ ᱤᱫᱤ ᱠᱟᱛᱮ ᱟᱹᱰᱤ ᱜᱟᱱ ᱡᱟᱦᱟᱸ ᱡᱷᱟᱢᱮᱞᱟ ᱠᱚ ᱢᱮᱱᱟᱜᱼᱟ, ᱱᱚᱣᱟ ᱫᱚ ᱱᱟᱜ ᱤᱧ ᱫᱩᱧ ᱢᱚᱱᱮᱭᱟ ᱟᱹᱰᱤ ᱯᱟᱹᱦᱤᱞ ᱠᱷᱚᱱᱜ ᱜᱮ ᱦᱮᱡ ᱟᱠᱟᱱᱟ, ᱡᱮᱞᱮᱠᱟ ᱯᱤᱞᱪᱩ ᱦᱟᱲᱟᱢ ᱯᱤᱞᱪᱩ ᱵᱩᱲᱦᱤ ᱟᱹᱠᱤᱱ ᱨᱮᱱ ᱜᱤᱫᱽᱨᱟᱹ ᱠᱚ ᱵᱟᱯᱞᱟ ᱞᱟᱹᱜᱤᱫ ᱛᱮ ᱛᱚᱠᱷᱚᱱ ᱫᱚ ᱥᱟᱜᱟᱫ ᱨᱮᱭᱟᱜ ᱦᱟᱺᱰᱤ ᱚᱱᱟ ᱤᱧ ᱫᱚ ᱱᱟᱜ ᱵᱟᱹᱧ ᱵᱟᱰᱟᱭᱟ ᱪᱮᱫ ᱠᱟᱱᱟ ᱚᱱᱟ ᱫᱚ, ᱩᱱ ᱦᱚᱸ ᱚᱱᱟᱠᱤᱧ ᱪᱚᱰᱚᱨ ᱞᱮᱫᱟ, ᱩᱱ ᱠᱷᱚᱱ ᱚᱱᱟ ᱪᱟᱹᱞᱩ ᱦᱮᱡ ᱟᱠᱟᱱᱟ ᱦᱩᱭ ᱠᱟᱱᱟ᱾ ᱢᱤᱫᱴᱮᱱ ᱜᱚᱝᱠᱮᱭ ᱞᱟᱹᱭᱟᱭ ᱡᱮ ᱦᱟᱺᱰᱤ ᱫᱚ ᱱᱟᱜ ᱵᱟᱝ ᱵᱟᱹᱲᱤᱡᱼᱟ ᱦᱮᱸ ᱥᱮ, ᱟᱵᱚ ᱢᱟᱹᱱᱢᱤ ᱜᱮᱵᱚᱱ ᱵᱟᱹᱲᱤᱡ ᱜᱮᱭᱟ᱾ ᱩᱱᱤ ᱜᱚᱝᱠᱮ ᱞᱟᱹᱭ ᱞᱮᱫᱼᱟ, ᱡᱮ ᱢᱤᱫ ᱯᱷᱩᱲᱩᱜ ᱮᱢ ᱧᱩᱨ ᱦᱮᱸ ᱧᱩ ᱞᱮᱨᱮ ᱨᱟᱱ ᱞᱮᱠᱟᱭ ᱠᱟᱹᱢᱤᱭᱟ ᱦᱮᱸᱥᱮ᱾ ᱟᱨ ᱵᱟᱨ ᱯᱷᱩᱲᱩᱜ ᱮᱢ ᱧᱩ ᱞᱮᱠᱷᱟᱱ ᱫᱚ, ᱚᱱᱟ ᱫᱚ ᱩᱱᱫᱚ ᱵᱤᱥ ᱞᱮᱠᱟᱭ ᱠᱟᱹᱢᱤᱭᱟ ᱟᱫᱚ ᱟᱢᱫᱚ ᱨᱟᱱ ᱞᱮᱠᱟᱢ ᱧᱩᱭᱟ ᱥᱮ ᱟᱢᱫᱚ ᱵᱤᱥ ᱪᱷᱤ ᱞᱮᱠᱟᱢ ᱧᱩᱭᱟ ᱚᱱᱟ ᱚᱫᱚ ᱫᱚ ᱟᱢ ᱪᱮᱛ ᱛᱟᱱ ᱨᱮ ᱱᱤᱨᱵᱷᱚᱨᱟᱭ ᱦᱮᱸᱥᱮ ᱟᱢ ᱪᱮᱫ ᱞᱮᱠᱟᱢ ᱵᱮᱵᱚᱦᱟᱨᱟ
ᱦᱳᱭ ᱱᱚᱣᱟ ᱫᱚ ᱟᱢ ᱟ. ᱰ ᱞᱟᱹᱭᱢᱮ
ᱦᱮᱸ ᱞᱟᱹᱭ ᱢᱮ ᱪᱮᱫ ᱮᱢ ᱞᱟ. ᱭᱮᱫ ᱛᱟᱦᱮᱸᱜ
ᱦᱮᱸ ᱞᱟᱹᱭᱮᱫ ᱟᱹᱧ ᱠᱤ ᱱᱚᱣᱟ ᱦᱟᱺᱰᱤ ᱫᱚ, ᱟᱡ ᱫᱤᱥᱟᱹ ᱧᱟᱢ ᱠᱮᱜ ᱟᱢ ᱠᱤ? ᱱᱚᱣᱟ ᱫᱚ ᱯᱤᱞᱪᱩ ᱦᱟᱲᱟᱢ ᱯᱤᱞᱪᱩ ᱵᱩᱲᱦᱤ ᱠᱷᱚᱱᱚᱡ ᱜᱮ ᱢᱮᱱᱟᱜᱼᱟ ᱡᱟᱦᱟᱸ ᱠᱚ ᱢᱮᱱᱟ ᱦᱮᱲᱮ ᱦᱟᱺᱰᱤ ᱠᱤᱱ ᱫᱚᱦᱚ ᱞᱮᱫᱼᱟ᱾ ᱟᱨ ᱠᱟᱨᱚᱱ ᱚᱱᱟ ᱠᱷᱚᱱ ᱜᱤ ᱱᱤᱛᱚᱜ ᱪᱟᱹᱞᱩ ᱦᱮᱡ ᱠᱟᱱᱟ᱾ ᱟᱨ ᱤᱧ ᱞᱟᱹᱭᱟ ᱠᱤ ᱱᱚᱣᱟ ᱦᱟᱺᱰᱤ ᱠᱟᱨᱚᱱ ᱛᱮ ᱟᱨ ᱛᱤᱱᱟᱹᱜ ᱦᱚᱲᱟᱜ ᱡᱤᱵᱚᱱ ᱪᱟᱞᱟᱜᱼᱟ ᱠᱳᱱᱦᱚ᱾ ᱢᱮᱱ ᱢᱩᱥᱠᱤᱞ ᱜᱮᱭᱟ ᱦᱮᱸᱥᱮ᱾
ᱡᱟᱸᱦᱭᱮᱢ ᱞᱟᱹᱭ ᱠᱮᱜᱼᱟ ᱠᱤ ᱡᱟᱸᱦᱟᱭ ᱯᱨᱚᱵᱞᱮᱢ ᱨᱮ ᱱᱟᱥᱟ ᱠᱚ᱾ ᱟ ᱱᱟᱥᱟ ᱠᱚ ᱦᱮᱣᱟ ᱡᱚᱱᱟᱜ ᱠᱟᱱᱟ᱾ ᱩᱱᱠᱩ ᱫᱚ ᱜᱟᱯᱟ ᱫᱤᱱ ᱚᱱᱟ᱾ ᱦᱮᱣᱟ ᱞᱮᱠᱟ ᱫᱚ ᱵᱟᱝ ᱦᱩᱭᱩᱜ ᱠᱟᱱ ᱛᱟᱠᱚᱣᱟ ᱢᱟᱱᱮ᱾ ᱚᱱᱟ ᱱᱟᱥᱟ ᱴᱷᱮᱱ ᱩᱱᱠᱩ᱾ ᱪᱮᱫ ᱠᱚ ᱞᱟᱹᱭᱟ ᱢᱟᱱᱮ᱾ ᱩᱱᱠᱩ ᱴᱷᱮᱱ ᱠᱷᱚᱱ ᱞᱟᱹᱴᱩ ᱱᱟᱥᱟᱤ ᱦᱩᱭᱩᱜ ᱠᱟᱱᱟ ᱢᱟᱱᱮ ᱩᱱᱤ ᱡᱟᱦᱟᱸ ᱞᱮᱠᱟ᱾ ᱛᱤᱜᱮ ᱵᱮᱵᱚᱦᱟᱨ ᱦᱩᱭᱩᱜ ᱠᱟᱱ ᱛᱟᱠᱚᱣᱟ ᱦᱮᱸᱥᱮ ᱚᱱᱠᱟᱭ ᱵᱩᱡᱷᱟᱹᱣᱟ ᱢᱤᱫ᱾ ᱢᱤᱴᱮᱡ ᱢᱟᱹᱱᱢᱤ ᱠᱤ ᱚᱱᱟ ᱱᱟᱥᱟ ᱡᱩᱫᱤ ᱵᱟᱭ ᱵᱮᱵᱚᱦᱟᱨ ᱟ ᱮᱱᱠᱷᱟᱱ ᱩᱱᱤ ᱜᱩᱡᱩᱜ ᱞᱮᱠᱟᱭ ᱟᱹᱭ᱾ ᱢᱮᱱᱮ ᱠᱤ ᱢᱤᱫ ᱵᱮᱲᱟ ᱨᱮᱱᱟᱜ ᱫᱟᱠᱟ ᱵᱟᱹᱧ ᱡᱚᱢᱟ ᱮᱱᱠᱷᱟᱱ ᱱᱟᱥᱟᱭᱤᱧ᱾
ᱩᱸ ᱛᱟᱨᱯᱚᱨᱮ ᱡᱟᱹᱥᱛᱤ ᱠᱟᱭ ᱜᱮ ᱚᱱᱠᱟᱱᱟᱜ᱾ ᱮᱸ ᱩᱻ ᱤᱭᱟᱹ ᱯᱟᱹᱣᱨᱟ ᱦᱟᱺᱰᱤ ᱠᱚᱛᱮ ᱫᱚ ᱞᱤᱵᱷᱟᱨ᱾ ᱟᱨ ᱞᱤᱵᱷᱟᱨ ᱰᱮᱢᱮᱡᱚᱜᱼᱟ ᱦᱮᱸ ᱥᱮ᱾ ᱞᱤᱵᱷᱟᱨ ᱨᱮ ᱦᱚᱸ ᱯᱟᱺᱣᱨᱟᱹ ᱧᱩ ᱛᱮ ᱚᱱᱠᱟ ᱫᱟᱜ ᱡᱚᱢᱟᱼᱟ᱾ ᱯᱩᱨᱟᱹ ᱞᱟᱡ ᱠᱚᱛᱚ ᱯᱷᱩᱞᱟᱹᱣ ᱩᱛᱟᱹᱨᱚᱜᱼᱟ᱾ ᱟᱞᱮᱨᱮᱱ ᱜᱮ ᱢᱮᱫᱴᱮᱱ ᱮᱸ ᱜᱚᱡ ᱮᱱ ᱛᱟᱞᱮ ᱟᱭ ᱚᱱᱠᱟ ᱠᱟᱛᱮᱜ ᱩᱱᱤ ᱫᱚ᱾ ᱮᱸ ᱨᱟᱱ ᱠᱟᱛᱮ ᱵᱮᱥ ᱞᱮᱫᱮᱭᱟᱠᱚ ᱢᱮᱱᱠᱷᱟᱱ ᱟᱨᱦᱚᱸᱭ ᱧᱩ ᱠᱮᱫ ᱜᱮᱭᱟ ᱢᱟᱱᱟ ᱠᱟᱛᱮᱜ ᱦᱚᱸ ᱢᱟᱱᱟ ᱛᱩᱞᱩᱡ ᱦᱚᱸ᱾ ᱛᱚ ᱟᱫᱚ ᱪᱮᱫ ᱪᱤᱠᱟᱹ ᱫᱟᱲᱮᱜ ᱟᱢ ᱚᱸᱰᱮ ᱫᱚ ᱟᱢ ᱫᱚ᱾ ᱟᱹᱰᱤ ᱠᱚᱢ ᱩᱢᱮᱨ ᱨᱮᱜᱮ ᱩᱱᱤ ᱦᱚᱲ ᱜᱚᱡ ᱱᱟᱭ᱾ ᱩᱱᱤ ᱫᱚ ᱦᱮᱸ ᱥᱮ᱾
ᱟᱭᱢᱟ ᱞᱤᱠᱟᱱᱟᱜ ᱚᱱᱠᱟ ᱜᱮ ᱦᱩᱭᱩᱜ ᱠᱟᱱᱟ ᱠᱟᱨᱚᱱ ᱫᱚ᱾ ᱵᱟᱝᱠᱚ ᱵᱩᱡᱷᱟᱹᱣᱮᱜ ᱠᱟᱱᱟ ᱦᱚᱲ ᱠᱚ ᱜᱩᱡᱩᱜ ᱠᱟᱱ ᱨᱮᱦᱚᱸ ᱩᱱᱠᱩ ᱵᱟᱝᱠᱚ ᱵᱚᱛᱚᱨᱚᱜ ᱠᱟᱱᱟ᱾ ᱢᱮᱱᱮᱜ ᱠᱟᱱᱟ ᱠᱚ ᱥᱮᱹᱭ ᱠᱤ᱾ ᱦᱳᱭ ᱫᱟᱲᱮᱭᱟᱜᱼᱟ ᱠᱩᱪ ᱚᱨ ᱯᱨᱚᱵᱞᱮᱢ ᱛᱟᱦᱮᱸ ᱠᱟᱱ ᱛᱟᱭᱟ ᱢᱮᱱᱠᱷᱟᱱ ᱱᱚᱝᱠᱟ ᱫᱚ ᱵᱟᱝ ᱦᱳᱭᱳᱜ ᱠᱟᱱᱟ ᱟᱭᱢᱟ ᱜᱟᱱ᱾ ᱱᱚᱣᱟ ᱠᱮᱥᱮᱥ ᱛᱮ ᱦᱚᱲ ᱠᱚ ᱜᱩᱡᱩᱜ ᱠᱟᱱ ᱜᱤᱭᱟ ᱡᱟᱦᱟᱸᱭᱟᱜ ᱫᱚ ᱞᱤᱵᱷᱟᱨ ᱰᱮᱢᱮᱡᱚᱜ ᱠᱟᱱᱟ ᱡᱟᱦᱟᱸᱭᱟᱜ ᱫᱚ᱾ ᱠᱤᱰᱱᱤ ᱠᱷᱟᱨᱟᱯᱚᱜ ᱠᱟᱱᱟ ᱛᱚ ᱡᱟᱦᱟᱸᱭ ᱫᱚ ᱵᱮᱨᱮᱱ ᱜᱮ ᱠᱷᱟᱨᱟᱯᱚᱜ ᱠᱟᱱ ᱛᱟᱠᱚᱣᱟ ᱪᱮᱫᱟᱜ ᱥᱮ ᱩᱱᱤ᱾ ᱮᱱᱤ ᱴᱟᱭᱤᱢ ᱱᱟᱥᱟ ᱨᱮ ᱛᱟᱦᱮᱸᱱᱟ ᱵᱟᱭ ᱵᱩᱡᱷᱟᱹᱣ ᱫᱟᱲᱮᱜ ᱠᱟᱱᱟ ᱠᱤ ᱪᱤᱜ ᱤᱧ ᱪᱮᱠᱟᱹᱭᱫᱟ ᱪᱮᱜ ᱵᱟᱹᱧ ᱪᱮᱠᱟᱹᱭᱫᱟ᱾ ᱩᱱᱤ ᱢᱤᱜ ᱦᱚᱲ ᱠᱷᱟᱹ ᱛᱤᱨ ᱛᱮ ᱟᱨᱚ ᱩᱱᱠᱩ ᱜᱷᱟᱨᱚᱸᱡᱽ ᱨᱮᱱ ᱦᱚᱲ ᱯᱩᱨᱟᱹ ᱜᱷᱟᱨᱚᱸᱡᱽ ᱨᱮᱱ ᱦᱚᱲ ᱚᱥᱟᱱᱛᱤ᱾ ᱠᱟᱨᱚᱱ ᱩᱱᱤ ᱱᱮᱛᱟᱨ ᱱᱟ ᱫᱟᱠᱟ ᱢᱚᱸᱡᱽᱛᱮ ᱡᱚᱢᱟ ᱱᱟ ᱚᱲᱟᱜ ᱨᱮ ᱢᱚᱸᱡᱽ ᱛᱮ ᱛᱟᱦᱮᱱᱟ᱾ ᱪᱤᱠᱟᱹᱭ ᱟᱭ ᱡᱟᱸᱦᱟᱱᱟᱜ ᱢᱚᱡᱽ ᱛᱮ᱾ ᱡᱩᱫᱤ ᱚᱱᱟ ᱱᱟᱥᱟ ᱵᱚᱫᱚᱞ ᱛᱮ ᱡᱟᱦᱟᱸᱭ ᱚᱱᱠᱟ ᱪᱮᱫᱟᱜ ᱵᱟᱝᱠᱚ ᱦᱩᱫᱤᱥ ᱫᱟ ᱠᱤ ᱵᱷᱟᱹ ᱵᱷᱟᱜᱤ ᱵᱷᱟᱜᱤᱭᱟᱜ ᱡᱤᱱᱤᱥ ᱤᱧ ᱡᱚᱢ ᱠᱟᱜᱼᱟ ᱫᱤᱱᱨᱮ ᱨᱳᱡ ᱦᱤᱞᱳᱜ ᱛᱚᱣᱟ ᱧᱩᱭ ᱢᱮ᱾ ᱟᱵᱟᱨ ᱯᱷᱩᱨᱩᱴᱥ ᱠᱚ ᱡᱚᱢ ᱢᱮ ᱟᱭᱢᱟ ᱞᱮᱠᱟᱱᱟᱜ ᱯᱷᱚᱞ ᱡᱤᱱᱤᱥ ᱠᱩ ᱡᱚᱢ ᱢᱮ ᱛᱚ ᱦᱚᱲᱢᱚ ᱵᱷᱟᱜᱤ ᱦᱚᱸ᱾ ᱛᱟᱦᱮᱱ ᱛᱟᱢᱟ ᱢᱮᱱᱠᱷᱟᱱ ᱵᱟᱝᱜᱮ ᱡᱟᱦᱟᱸ ᱛᱤᱱᱟᱹᱜ ᱨᱮᱸᱜᱮᱡ ᱱᱟᱪᱟᱨ ᱦᱚᱲ ᱠᱚ ᱛᱟᱦᱮᱱ ᱠᱟᱱᱟ ᱥᱮ᱾ ᱡᱟᱦᱟᱸᱱᱟᱜ ᱢᱚᱪ᱾ ᱡᱤᱱᱤᱥ ᱡᱚᱢ ᱞᱟᱹᱜᱤᱜ ᱦᱚᱸ ᱩᱱᱤ ᱴᱷᱮᱱ ᱯᱚᱭᱥᱟ ᱵᱟᱝ ᱦᱩᱭᱩᱜᱼᱟ ᱢᱮᱱᱠᱷᱟᱱ ᱩᱱᱤ ᱞᱟᱹᱜᱤᱜ ᱦᱟᱺᱰᱤ᱾ ᱯᱟᱭᱥᱟ ᱦᱩᱭᱩᱜ ᱛᱟᱭᱟ᱾
ᱦᱮᱸᱛᱚ ᱟᱨ ᱛᱟᱨᱯᱚᱨᱮ ᱱᱟ ᱦᱚᱸ ᱱᱚᱰᱮ ᱫᱚ ᱪᱮᱜ ᱠᱚ ᱞᱟᱹᱭᱟ? ᱡᱮ ᱢᱤᱫ ᱦᱚᱲ ᱮ ᱜᱚᱡ ᱞᱮᱱᱠᱷᱟᱱ ᱱᱚᱝᱠᱟ ᱠᱟᱛᱮᱜ ᱛᱚ ᱚᱱᱠᱟ ᱠᱚ ᱯᱟᱲᱟᱜᱼᱟ ᱦᱮᱸ ᱥᱮ ᱩᱱᱤ ᱛᱚ ᱦᱳᱭᱛᱚ ᱨᱩᱣᱟᱹᱭᱱᱟᱭ ᱠᱤᱝᱵᱟ ᱜᱚᱡ ᱮᱱᱟᱭ ᱩᱱᱤ ᱫᱚ ᱪᱟᱵᱟᱭ ᱱᱟᱭ, ᱢᱮᱱᱠᱷᱟᱱ ᱡᱟᱹᱥᱛᱤ ᱠᱟᱭᱛᱮ ᱚᱨᱥᱚᱝ ᱫᱚ ᱚᱲᱟᱜ ᱦᱚᱲ ᱴᱷᱮᱱ ᱠᱚ ᱩᱭᱦᱟᱹᱨ ᱠᱟᱹᱴᱤ ᱫᱚᱨᱟ ᱦᱮᱸ ᱥᱮ ᱟᱢᱫᱢ ᱜᱚᱡ ᱱᱟᱢ ᱪᱟᱵᱟᱭᱱᱟᱢ ᱢᱮᱱᱠᱷᱟᱱ ᱡᱟᱦᱟᱸᱭ
ᱯᱟᱺᱣᱨᱟ ᱢᱚᱛᱚ ᱫᱚ ᱱᱟᱥᱟ ᱫᱚ ᱵᱟᱝ ᱠᱟᱱᱟ, ᱚᱝᱠᱟ ᱟᱭᱢᱟ ᱡᱤᱱᱤᱥ ᱢᱮᱱᱟᱜ-ᱟ ᱡᱟᱦᱟᱸ ᱱᱟᱥᱟ ᱞᱮᱠᱟᱱ ᱡᱤᱱᱤᱥ ᱠᱟᱱᱟ᱾ ᱚᱱᱟ ᱟᱭᱢᱟ ᱞᱤᱠᱟᱱ ᱦᱚᱲ ᱢᱮᱱᱟᱜ ᱠᱚᱣᱟ ᱡᱟᱦᱟᱸᱭᱟᱜ ᱫᱚ ᱦᱟᱺᱰᱤ ᱱᱟᱥᱟ ᱢᱮᱱᱟᱜ-ᱟ᱾ ᱡᱟᱦᱟᱸᱭ ᱫᱚ ᱟᱨᱦᱚᱸ ᱜᱟᱹᱛᱤ ᱱᱟᱥᱟ ᱢᱮᱱᱟᱜ ᱛᱟᱭᱟ ᱡᱟᱦᱟᱸᱭ ᱫᱚ ᱟᱭᱢᱟ ᱨᱚᱠᱚᱢ ᱱᱟᱥ ᱛᱟ ᱢᱮᱱᱟᱜ ᱛᱟᱠᱚᱣᱟ ᱛᱚ ᱱᱟ